ᱡᱚᱦᱟᱨ ᱜᱮ
ᱦᱮᱸ ᱡᱚᱦᱟᱨ ᱜᱮ ᱥᱟᱹᱜᱩᱱ ᱥᱮᱛᱟᱜ
ᱢᱮᱫᱴᱮ ᱴᱚᱯᱤᱠ ᱞᱤᱧ ᱞᱟᱹᱭ ᱮᱫᱟ ᱴᱷᱤᱠ ᱟᱪᱷᱮ ᱚᱱᱟ ᱴᱚᱯᱤᱠ ᱨᱮ ᱠᱤᱪᱷᱩ ᱟᱞᱳᱪᱚᱱᱟ ᱞᱮᱠᱷᱟᱱ ᱵᱷᱟᱜᱤ ᱦᱩᱭ ᱠᱚᱜᱼᱟ
ᱦᱮᱸ ᱦᱮᱸ ᱢᱟ ᱛᱟᱞᱦᱮ ᱞᱟᱹᱭᱵᱮᱱ ᱪᱮᱫ ᱴᱚᱯᱤᱠ ᱤᱫᱤ ᱠᱟᱛᱮᱜ ᱟᱞᱳᱪᱚᱱᱟ ᱦᱩᱭᱩᱜᱼᱟ
ᱱᱮᱛᱟᱨ ᱧᱮᱞᱚᱜ ᱠᱟᱱᱟ ᱢᱟᱱᱮ ᱟᱵᱚ ᱥᱚᱢᱟᱡᱽ ᱥᱩᱫᱩ ᱟᱵᱚ ᱥᱚᱢᱟᱡᱽ ᱫᱚ ᱵᱟᱝ ᱮᱴᱟᱜ ᱥᱚᱢᱟᱡᱽ ᱨᱮᱦᱚ ᱧᱮᱞᱚᱜ ᱠᱟᱱᱟ ᱢᱟᱱᱮ ᱠᱚᱲᱟ ᱜᱤᱫᱽᱨᱟᱹ ᱠᱩᱲᱤ ᱜᱤᱫᱽᱨᱟᱹ ᱩᱯᱚᱡᱩᱠᱛᱚ ᱵᱚᱭᱮᱥ ᱟᱹᱨᱤ ᱦᱳᱭᱳᱜ ᱛᱟᱠᱚᱣᱟ ᱛᱚ ᱚᱞᱯᱚ ᱵᱚᱭᱚᱥ ᱨᱮᱠᱚ ᱵᱟᱯᱞᱟᱜ ᱠᱟᱱᱟ ᱟᱹᱰᱤ ᱦᱚᱲ ᱜᱮᱠᱚ ᱟᱜᱤᱨ ᱠᱟᱛᱮᱜ ᱠᱚ ᱫᱟᱹᱲ ᱫᱟ ᱛᱚ ᱱᱤᱭᱟᱹ ᱛᱤᱱᱟᱹᱜ ᱴᱟ ᱵᱷᱟᱜᱮ ᱦᱳᱭᱳᱜ ᱠᱟᱱᱟ ᱥᱮ ᱵᱟᱹᱲᱤᱡ ᱦᱳᱭᱳᱜ ᱠᱟᱱᱟ ᱟᱹᱵᱤᱱ ᱡᱩᱫᱤ ᱠᱤᱪᱷᱩ ᱵᱤᱱ ᱞᱟᱹᱭ ᱠᱮᱭᱟ
ᱦᱮᱸ ᱟᱹᱞᱤᱧᱟᱜ ᱢᱮᱱ ᱞᱮᱠᱟᱛᱮᱫᱚ ᱡᱮ ᱩᱯᱚᱡᱩᱠᱛᱚ ᱥᱚᱢᱚᱭ ᱨᱮᱜᱮ ᱵᱟᱯᱞᱟ ᱞᱮᱱᱠᱷᱟᱱ ᱱᱟᱯᱟᱭᱚᱜᱼᱟ ᱠᱟᱨᱚᱱ ᱟᱹᱰᱤᱜᱟᱱ ᱡᱟᱭᱜᱟ ᱨᱮᱜᱮ ᱧᱮᱞᱚᱜ ᱠᱟᱱᱟ ᱠᱩᱲᱤ ᱜᱤᱫᱽᱨᱟᱹ ᱠᱚᱦᱚᱸ ᱠᱚᱢ ᱵᱚᱭᱮᱥ ᱨᱮᱠᱚ ᱡᱟᱶᱟᱭᱚᱜ ᱠᱟᱱᱟ ᱥᱮ ᱠᱚᱲᱟ ᱜᱤᱫᱽᱨᱟᱹ ᱦᱚᱸ ᱠᱚᱢ ᱵᱚᱭᱮᱥ ᱨᱮᱠᱚ ᱵᱟᱯᱞᱟᱜ ᱠᱟᱱᱟ ᱟᱵᱚᱣᱟᱜ ᱡᱟᱦᱟᱸ ᱦᱮᱱᱟᱜ ᱟᱠᱟᱜᱼᱟ ᱠᱩᱲᱤ ᱜᱤᱫᱽᱨᱟᱹ ᱫᱚ ᱟᱴᱷᱮᱨᱚ ᱵᱚᱪᱷᱚᱨ ᱩᱢᱮᱨ ᱟᱨ ᱠᱚᱲᱟ ᱜᱤᱫᱽᱨᱟᱹ ᱫᱚ ᱮᱠᱩᱥ ᱵᱚᱪᱷᱚᱨ ᱩᱢᱮᱨ ᱠᱤᱱᱛᱩ ᱚᱱᱟ ᱦᱚᱸ ᱵᱟᱝᱠᱚ ᱥᱮᱴᱮᱨ ᱦᱚᱪᱚᱣᱟᱜ ᱨᱮᱜᱮ ᱠᱚ ᱵᱟᱯᱞᱟᱜ ᱠᱟᱱᱟ ᱚᱱᱟ ᱠᱷᱟᱹᱛᱤᱨ ᱟᱹᱰᱤᱜᱟᱱ ᱧᱮᱞᱚᱜ ᱠᱟᱱᱟ ᱡᱮ ᱚᱱᱟ ᱠᱷᱟᱹᱛᱤᱨ ᱦᱚᱸ ᱟᱹᱰᱤ ᱥᱳᱢᱳᱡ ᱯᱨᱚᱵᱽᱞᱮᱢ ᱦᱳᱭᱳᱜ ᱠᱟᱱᱟ ᱚᱱᱠᱟ ᱟᱸᱡᱚᱢᱚᱜ ᱠᱟᱱᱟ ᱨᱳᱜᱽ ᱵᱤᱵᱷᱤ ᱨᱳᱜᱽ ᱟᱡᱟᱨ ᱥᱤᱨᱡᱟᱹᱜ ᱠᱟᱱᱟ ᱚᱱᱟ ᱠᱷᱟᱹᱛᱤᱨ ᱤᱧᱟᱹᱜ ᱢᱮᱱ ᱞᱮᱠᱟ ᱛᱮᱫᱚ ᱩᱯᱚᱡᱩᱠᱛᱚ ᱥᱚᱢᱚᱭ ᱨᱮᱜᱮ ᱵᱟᱯᱞᱟ ᱞᱮᱱᱠᱷᱟᱱ ᱵᱷᱟᱜᱮ ᱠᱚᱜᱼᱟ
ᱦᱮᱸ ᱚᱱᱟ ᱢᱟ ᱴᱷᱤᱠ ᱜᱮᱭᱟ ᱛᱚ ᱟᱹᱞᱤᱧ ᱢᱚᱱᱮᱭᱟ ᱱᱚᱰᱮ ᱜᱟᱨᱡᱮᱱ ᱠᱚᱦᱚᱸ ᱠᱟᱹᱴᱤᱡ ᱜᱤᱫᱽᱨᱟᱹ ᱠᱚᱦᱚᱸ ᱢᱤᱫᱴᱟᱝ ᱜᱟᱭᱤᱰ ᱨᱮ ᱫᱚᱦᱚ ᱞᱟᱹᱠᱛᱤ ᱠᱟᱱᱟ᱾ ᱡᱮ ᱢᱟᱱᱮ ᱜᱤᱫᱽᱨᱟᱹ ᱠᱚ ᱪᱮᱫ ᱠᱚ ᱠᱟᱹᱢᱤᱭᱮᱫᱟ ᱠᱟᱡᱽ ᱠᱚ ᱪᱟᱞᱟᱜ ᱠᱟᱱᱟ᱾ ᱚᱠᱚᱭ ᱥᱟᱝ ᱠᱚ ᱢᱮᱥᱟᱜ ᱠᱟᱱᱟ ᱵᱟᱝᱠᱚ ᱢᱮᱥᱟᱜ ᱠᱟᱱᱟ ᱠᱟᱨᱚᱱ ᱱᱮᱛᱟᱨ ᱧᱮᱞᱚᱜ ᱠᱟᱱᱟ ᱟᱹᱰᱤᱜᱟᱱ ᱤᱭᱚᱝ ᱡᱮᱱᱟᱨᱮᱥᱮᱱ ᱜᱤᱫᱽᱨᱟᱹ ᱜᱮ ᱚᱱᱟ ᱦᱟᱴ ᱯᱟᱛᱟ ᱡᱟᱸᱦᱟᱸ ᱠᱚᱨᱮ ᱚᱨᱜᱮᱥᱴᱟᱨ ᱯᱨᱳᱜᱨᱟᱢ ᱠᱚᱨᱮ ᱦᱳᱭᱳᱜ ᱠᱟᱱᱟ ᱚᱱᱟ ᱠᱚᱨᱮ ᱜᱮ ᱵᱮᱥᱤ ᱠᱚ ᱧᱮᱞ ᱧᱟᱢᱚᱜ ᱠᱟᱱᱟ᱾ ᱛᱟᱨ ᱚᱱᱟ ᱠᱚᱨᱮᱜ ᱦᱟᱺᱰᱤ ᱯᱟᱹᱣᱨᱟᱹ ᱧᱩ ᱠᱟᱛᱮᱜ ᱠᱚ ᱢᱟᱱᱮ ᱟᱹᱰᱤ ᱥᱚᱢᱚᱭ ᱜᱮ ᱧᱮᱞᱚᱜ ᱠᱟᱱᱟ ᱜᱤᱛᱤᱡ ᱵᱟᱲᱟᱭ ᱠᱟᱱᱟ ᱠᱚ ᱫᱤᱭᱮ ᱥᱳᱥᱟᱞ ᱢᱤᱰᱤᱭᱟ ᱠᱚᱨᱮ ᱠᱚ ᱟᱯᱞᱳᱰ ᱵᱟᱲᱟᱭᱫᱟ᱾ ᱛᱟᱦᱚᱞᱮ ᱚᱱᱠᱟ ᱡᱤᱱᱤᱥ ᱫᱚ ᱵᱷᱟᱜᱮ ᱫᱚ ᱵᱟᱝ ᱦᱳᱭᱳᱜ ᱠᱟᱱᱟ ᱟᱨ ᱚᱱᱟ ᱥᱚᱵ ᱡᱟᱭᱜᱟ ᱨᱮ ᱪᱟᱞᱟᱣ ᱠᱟᱛᱮᱜ ᱡᱟᱸᱦᱟᱸᱭ ᱢᱟᱱᱮ ᱠᱟᱹᱴᱤᱡ ᱵᱮᱥᱤᱨ ᱵᱷᱟᱜᱽ ᱜᱤᱫᱽᱨᱟᱹ ᱠᱚᱜᱮ ᱠᱟᱹᱴᱤᱡ ᱠᱷᱟᱨᱟᱯ ᱥᱮᱜ ᱠᱚ ᱪᱟᱞᱟᱜ ᱠᱟᱱᱟ, ᱡᱟᱦᱟᱸᱭ ᱵᱟᱹᱲᱤᱡ ᱜᱟᱛᱮ ᱠᱚ ᱢᱮᱱᱟᱜ ᱠᱚᱣᱟ ᱛᱟᱦᱞᱮ ᱚᱱᱛᱮ ᱥᱮᱫ ᱜᱮ ᱵᱮᱥᱤ ᱠᱚ ᱪᱟᱞᱟᱜ ᱠᱟᱱᱟ᱾ ᱟᱨ ᱟᱹᱰᱤ ᱛᱟᱲᱟ ᱛᱟᱲᱤ ᱜᱮ ᱯᱷᱳᱱ ᱠᱚᱠᱚ ᱮᱢᱟ ᱠᱚ ᱠᱟᱱᱟ ᱚᱲᱟᱜ ᱨᱮ ᱢᱟᱱᱮ ᱟᱭᱟᱜ ᱫᱚᱨ ᱠᱟᱨ, ᱵᱟᱹᱱᱩᱜ ᱛᱟᱭᱟ, ᱛᱟᱹᱣ ᱩᱱᱤ ᱯᱷᱳᱱ ᱠᱚ ᱮᱢᱟᱭ ᱠᱟᱱᱟ᱾ ᱚᱱᱠᱟᱜᱮ ᱟᱥᱛᱮ ᱟᱥᱛᱮ ᱫᱤᱭᱮ ᱯᱷᱳᱱ ᱢᱟᱫᱽᱫᱷᱚᱢ ᱛᱮ ᱟᱹᱞᱤᱧ ᱢᱚᱱᱮᱭᱟ ᱡᱮ ᱩᱯᱚᱡᱩᱠᱛᱚ ᱞᱟᱦᱟ ᱨᱮᱜᱮ ᱱᱟᱱᱟ ᱨᱚᱠᱚᱢ ᱢᱟᱱᱮ ᱵᱟᱹᱲᱤᱡ ᱰᱟᱦᱟᱨ ᱛᱮᱠᱚ ᱛᱟᱲᱟᱢᱫᱟ᱾
ᱦᱮᱸ ᱦᱮᱸ ᱴᱷᱤᱠ ᱞᱟᱹᱭ ᱠᱟᱫᱟ ᱱᱚᱣᱟ ᱚᱨᱠᱮᱥᱴᱟᱨ ᱠᱚ ᱮᱦᱚᱵ ᱠᱷᱟᱹᱛᱤᱨ ᱜᱮ ᱟᱵᱚᱣᱟᱜ ᱥᱟᱱᱛᱟᱲ ᱥᱚᱢᱟᱡᱽ ᱟᱹᱰᱤ ᱜᱟᱱ ᱵᱟᱹᱲᱤᱡ ᱤᱫᱤᱜ ᱠᱟᱱᱟ ᱠᱟᱨᱚᱱ ᱠᱟᱹᱡ ᱠᱟᱹᱡ ᱜᱤᱫᱽᱨᱟᱹ ᱜᱮ ᱧᱮᱞ ᱠᱚᱢ ᱡᱷᱚᱛᱚ ᱜᱮ ᱚᱞᱚᱜ ᱯᱟᱲᱦᱟᱣ ᱥᱮᱪᱮᱫ ᱵᱟᱹᱜᱤ ᱠᱟᱛᱮ ᱮᱠᱫᱚᱢ ᱦᱟᱱᱮ ᱦᱟᱴ ᱯᱟᱛᱟ ᱥᱮ ᱚᱨᱜᱮᱥ ᱥᱮᱜ ᱠᱚ ᱞᱟᱦᱟᱜ ᱠᱟᱱᱟ ᱥᱟᱶᱛᱮ ᱟᱭᱢᱟ ᱨᱚᱠᱚᱢ ᱠᱚ ᱟᱯᱞᱳᱰ ᱮᱫᱟ, ᱚᱱᱟ ᱠᱷᱟᱹᱛᱤᱨ ᱟᱹᱞᱤᱧᱟᱜ ᱢᱮᱱ ᱞᱮᱠᱟ ᱛᱮᱫᱚ ᱚᱱᱟ ᱞᱟᱹᱜᱤᱜ ᱛᱮᱫᱚ ᱡᱟᱨ ᱡᱮᱢᱚᱱ ᱜᱚ ᱵᱟᱵᱟ ᱥᱮ ᱟᱛᱳ ᱫᱤᱥᱚᱢ ᱨᱮᱱ ᱦᱚᱲ ᱠᱚ ᱚᱱᱟ ᱞᱟᱹᱜᱤᱜ ᱥᱚᱪᱮᱛᱚᱱ ᱦᱳᱭ ᱟᱵᱚᱱᱟ᱾ ᱠᱟᱨᱚᱱ ᱟᱵᱚᱨᱮᱱ ᱜᱤᱫᱽᱨᱟᱹ ᱡᱩᱫᱤ ᱱᱤᱡᱮ ᱛᱮᱜᱮ ᱵᱟᱢ ᱜᱟᱭᱤᱰ ᱮᱭᱟ ᱮᱱᱠᱷᱟᱱ ᱩᱱᱤᱭᱟᱜ ᱵᱷᱚᱵᱤᱥᱥᱚᱛ ᱫᱚ ᱱᱤᱡᱮ ᱜᱮ ᱧᱮᱞ ᱦᱳᱭᱳᱜᱼᱟ ᱾ᱵᱟᱠᱷᱟᱱ ᱩᱱᱤᱭᱟᱜ ᱵᱷᱚᱵᱤᱥᱥᱚᱛ ᱫᱚ ᱮᱠᱫᱚᱢ ᱪᱟᱵᱟ ᱩᱛᱟᱹᱨᱚᱜᱼᱟ᱾
ᱦᱮᱸ ᱫᱤᱭᱮ ᱚᱱᱠᱟ ᱯᱨᱳᱜᱨᱟᱢ ᱠᱚ ᱪᱟᱞᱟᱣ ᱠᱟᱛᱮᱜ ᱫᱤᱭᱮ ᱚᱱᱠᱟ ᱚᱞᱯᱚ ᱵᱚᱭᱮᱥ ᱨᱮᱠᱚ ᱵᱟᱯᱞᱟᱜ ᱠᱟᱱᱟ ᱫᱤᱭᱮ ᱩᱱᱠᱩ ᱢᱟᱱᱮ ᱩᱭᱦᱟᱹᱨ ᱵᱷᱟᱵᱱᱟ ᱵᱟᱹᱱᱩᱜ ᱛᱟᱠᱚᱣᱟ ᱡᱮ ᱟᱞᱮᱭᱟᱜ ᱵᱷᱚᱵᱤᱥᱥᱚᱛ ᱨᱮ ᱪᱮᱜᱠᱟ ᱦᱳᱭᱳᱜᱼᱟ᱾ ᱩᱱᱠᱩ ᱦᱚᱭᱛᱚ ᱟᱵᱜᱮᱠ ᱛᱮᱠᱚ ᱪᱟᱞᱟᱜ ᱠᱟᱱᱟ ᱠᱤᱱᱛᱩ ᱡᱚᱠᱷᱚᱱ ᱵᱟᱯᱞᱟ ᱯᱚᱨᱮ ᱢᱤᱫᱴᱟᱝ ᱜᱟᱱ ᱜᱤᱫᱽᱨᱟᱹ ᱠᱚ ᱦᱳᱭᱳᱜ ᱠᱟᱱᱟ ᱛᱟᱦᱚᱞᱮ ᱛᱚᱠᱷᱚᱱ ᱮᱢᱚᱱ ᱮᱠᱴᱟ ᱡᱟᱭᱜᱟ ᱦᱤᱡᱩᱜ ᱠᱟᱱᱟ᱾ ᱡᱟᱸᱦᱟᱸᱭ ᱜᱤᱫᱽᱨᱟᱹᱭ ᱵᱟᱯᱞᱟᱜ ᱠᱟᱱᱟ ᱩᱱᱤ ᱮᱠᱷᱚᱱ ᱩᱯᱚᱡᱩᱠᱛᱚ ᱵᱚᱭᱮᱥ ᱵᱟᱝ ᱦᱩᱭ ᱛᱟᱭᱟ ᱩᱯᱚᱡᱩᱠᱛᱚ ᱠᱳᱱᱳ ᱤᱱᱠᱟᱢ ᱵᱟᱹᱱᱩᱜ ᱛᱟᱭᱟ ᱛᱮ ᱮᱠᱷᱚᱱᱚ ᱚᱲᱟᱜ ᱦᱚᱲ ᱪᱮᱛᱟᱱ ᱨᱮ ᱩᱱᱤ ᱱᱤᱨᱵᱷᱚᱨᱥᱤᱞ᱾ ᱛᱟᱨᱯᱚᱨ ᱡᱚᱠᱷᱚᱱ ᱟᱵᱟᱨ ᱜᱤᱫᱽᱨᱟᱹ ᱠᱚ ᱦᱳᱭᱮᱱᱟ ᱛᱟᱞᱦᱮ ᱢᱤᱫᱴᱟᱝ ᱥᱚᱝᱥᱟᱨ ᱨᱮᱱᱟᱜ ᱠᱷᱚᱨᱚᱪ ᱜᱤᱫᱽᱨᱟᱹᱣᱟᱜ ᱰᱟᱠᱛᱟᱨ ᱴᱤᱴ ᱤᱯᱮᱱ ᱨᱮᱱᱟᱜ ᱠᱷᱚᱨᱚᱪ ᱩᱱᱤ ᱛᱚᱠᱷᱚᱱ ᱟᱫᱚ ᱵᱟᱭ ᱮᱢ ᱫᱟᱲᱮᱭᱟᱜ ᱠᱟᱱᱟ᱾ᱵᱟᱫᱽᱫᱷᱚᱠᱟᱨ ᱛᱮ ᱟᱭᱟᱜ ᱱᱤᱡᱮᱨᱟᱜ ᱢᱤᱫᱴᱟᱝ ᱪᱟᱯ ᱥᱨᱤᱥᱴᱤᱜ ᱠᱟᱱᱟ ᱵᱟᱫᱽᱫᱷᱚᱠᱟᱨ ᱛᱮ ᱩᱱᱤ ᱠᱟᱹᱢᱤ ᱪᱟᱞᱟᱜ ᱠᱟᱱᱟ᱾ ᱛᱚᱠᱷᱚᱱ ᱱᱤᱝᱠᱟᱹ ᱛᱮᱜᱮ ᱢᱤᱫᱴᱟᱝ ᱥᱚᱝᱥᱟᱨ ᱚᱥᱟᱱᱛᱤ ᱦᱩᱭᱩᱜ ᱠᱟᱱᱟ᱾ ᱫᱤᱭᱮ ᱟᱥᱛᱮ ᱟᱥᱛᱮ ᱟᱹᱰᱤ ᱡᱟᱭᱜᱟ ᱨᱮᱜᱮ ᱧᱮᱞᱚᱜ ᱠᱟᱱᱟ ᱱᱤᱝᱠᱟᱹ ᱚᱞᱯᱚ ᱵᱚᱭᱚᱥ ᱨᱮᱜᱮ ᱵᱟᱯᱞᱟ ᱦᱩᱭᱩᱜ ᱠᱟᱱᱟ ᱠᱤᱪᱷᱩ ᱵᱚᱪᱷᱚᱨ ᱯᱚᱨᱮᱜᱮ ᱥᱟᱠᱟᱢ ᱚᱲᱮᱡ ᱠᱚ ᱱᱤᱝᱠᱟᱹ ᱦᱩᱭᱩᱜ ᱠᱟᱱᱟ᱾ ᱟᱨ ᱥᱩᱫᱷᱩ ᱠᱚᱲᱟ ᱜᱤᱫᱽᱨᱟᱹ ᱫᱚ ᱵᱟᱝ ᱠᱩᱲᱤ ᱜᱤᱫᱽᱨᱟᱹ ᱯᱚᱠᱠᱷᱮ ᱦᱚᱸ ᱦᱚᱭᱛᱳ ᱩᱯᱚᱡᱩᱠᱛᱚ ᱵᱚᱭᱚᱥ ᱵᱟᱝ ᱦᱩᱭ ᱟᱠᱟᱱ ᱛᱟᱭᱟ, ᱱᱤᱡᱮᱨᱟᱜ ᱥᱚᱨᱤᱨ ᱦᱚᱸ ᱴᱷᱤᱠ ᱢᱚᱛᱚ ᱜᱚᱴᱷᱚᱱ ᱵᱟᱝ ᱦᱩᱭ ᱠᱟᱱᱟ᱾ ᱛᱚ ᱚᱱᱟ ᱩᱢᱮᱨ ᱨᱮ ᱡᱩᱫᱤ ᱩᱱᱤ ᱢᱤᱫᱴᱟᱱ ᱵᱟᱪᱪᱟᱭ ᱦᱟᱛᱟᱣ ᱮᱭᱟ, ᱛᱟᱦᱚᱞᱮ ᱩᱱᱤᱭᱟᱜ ᱯᱩᱥᱴᱤ ᱴᱷᱤᱠ ᱢᱚᱛᱚ ᱵᱟᱭ ᱧᱟᱢᱟ᱾ ᱯᱚᱨᱚᱵᱚᱨᱛᱤ ᱠᱟᱞᱨᱮ ᱵᱟᱱᱟ ᱦᱚᱲᱟᱜ ᱜᱮ ᱱᱤᱭᱟᱹ ᱥᱟᱨᱤᱨᱤᱠ ᱵᱤᱵᱷᱤᱱᱱᱚ ᱨᱚᱠᱚᱢ ᱨᱳᱜᱽ ᱟᱡᱟᱨ ᱠᱚ ᱢᱟᱱᱮ ᱥᱨᱤᱥᱴᱤ ᱦᱩᱭ ᱫᱟᱲᱮᱭᱟᱜᱼᱟ᱾
ᱦᱮᱸ ᱦᱮᱸ ᱴᱷᱤᱠᱮᱢ ᱞᱟᱹᱭ ᱟᱠᱟᱫᱟ ᱱᱚᱜᱼᱚᱭ ᱵᱟᱝ ᱵᱩᱡ ᱠᱟᱛᱮ ᱠᱚᱢ ᱩᱢᱮᱨ ᱨᱮᱠᱚ ᱵᱟᱯᱞᱟᱜ ᱠᱟᱱ ᱠᱷᱟᱹᱛᱤᱨ ᱯᱚᱨᱮ ᱛᱮᱫᱚ ᱧᱮᱞ ᱢᱮ ᱡᱟᱦᱟᱸᱭ ᱟᱹᱠᱤᱱ ᱟᱹᱠᱤᱱ ᱛᱮᱠᱤᱱ ᱵᱟᱯᱞᱟ ᱟᱠᱟᱱᱟ ᱩᱱᱠᱤᱱᱟᱜ ᱦᱚᱸ ᱢᱤᱫ ᱫᱤᱱ ᱦᱤᱞᱚᱜ ᱥᱟᱠᱟᱢ ᱚᱨᱮᱡ ᱦᱩᱭᱩᱜᱼᱟ ᱱᱚᱣᱟ ᱫᱚ ᱵᱟᱝ ᱵᱩᱡ ᱠᱟᱛᱮᱜ ᱱᱚᱜᱼᱚᱭ ᱡᱮ ᱡᱷᱚᱛᱚᱣᱟᱜ ᱵᱟᱝ ᱵᱟᱰᱟᱭ ᱵᱩᱡᱷᱟᱹᱜ ᱫᱚ ᱠᱟᱛᱮᱫ ᱜᱮ ᱢᱤᱫᱴᱟᱹᱝ, ᱵᱟᱯᱞᱟᱜ ᱠᱟᱱᱟ ᱠᱚ ᱟᱨ ᱛᱟᱭᱚᱢ ᱛᱮ ᱚᱱᱟ ᱠᱷᱟᱹᱛᱤᱨ ᱜᱮ ᱟᱹᱰᱤ ᱡᱟᱭᱜᱟ ᱨᱮᱜᱮ ᱧᱮᱞᱚᱜ ᱠᱟᱱᱟ ᱱᱤᱛᱚᱜ ᱫᱚ, ᱥᱟᱱᱛᱟᱲ ᱥᱚᱢᱟᱡᱽ ᱨᱮᱦᱚᱸ ᱥᱟᱠᱟᱢ ᱚᱨᱮᱡ ᱜᱮ ᱟᱸᱡᱚᱢ ᱢᱮ ᱡᱟᱦᱟᱸ ᱨᱮᱜᱮ ᱥᱟᱠᱟᱢ ᱚᱨᱮᱡ ᱜᱮ ᱪᱟᱞᱟᱜ ᱠᱟᱱᱟ,
ᱢᱟᱱᱮ ᱚᱲᱟᱜ ᱦᱚᱲ ᱦᱚᱸ ᱠᱟᱹᱴᱤᱡ, ᱜᱟᱭᱤᱰ ᱨᱮ ᱛᱟᱦᱮᱸ ᱫᱚᱨᱠᱟᱨ ᱡᱮ ᱜᱤᱫᱽᱨᱟᱹ ᱠᱚ ᱪᱮᱫ ᱠᱚ ᱪᱤᱠᱟᱹᱭᱮᱫᱟ ᱟᱨ ᱩᱱᱠᱩ ᱵᱩᱡᱷᱟᱹᱣ ᱫᱚᱨᱠᱟᱨ ᱡᱮ, ᱩᱯᱚᱡᱩᱠᱛ ᱵᱚᱭᱚᱥ ᱠᱚ ᱦᱩᱭ ᱪᱚᱱᱤᱡ, ᱟᱨ ᱡᱩᱫᱤ ᱠᱚᱲᱟ ᱜᱤᱫᱽᱨᱟᱹ ᱠᱷᱟᱱ ᱩᱱᱤ ᱦᱚᱸ ᱢᱮᱱ ᱫᱚᱨᱠᱟᱨ ᱡᱮ ᱢᱤᱫᱴᱟᱝ ᱩᱯᱚᱡᱩᱠᱛᱚ ᱵᱚᱭᱮᱥ ᱦᱩᱭ ᱦᱚᱪᱚ ᱱᱤᱜ ᱛᱟᱢ ᱢᱤᱫᱴᱟᱝ ᱡᱮ, ᱠᱳᱱᱳ ᱠᱟᱹᱢᱤ ᱥᱟᱶ ᱡᱩᱠᱛᱚ ᱛᱟᱦᱮᱱ ᱢᱮ ᱠᱟᱨᱚᱱ ᱢᱤᱫᱴᱟᱝ ᱥᱚᱝᱥᱟᱨ ᱪᱟᱞᱟᱣ ᱞᱟᱹᱜᱤᱫ ᱛᱮ ᱢᱤᱫᱴᱟᱝ, ᱴᱟᱠᱟ ᱯᱚᱭᱥᱟ ᱫᱚ ᱫᱚᱨᱠᱟᱨ ᱠᱟᱱ ᱜᱮᱭᱟ ᱠᱟᱨᱚᱱ ᱱᱮᱛᱟᱨ ᱟᱹᱰᱤ ᱡᱟᱭᱜᱟ ᱨᱮᱜᱮ ᱧᱮᱞᱚᱜ ᱠᱟᱱᱟ, ᱦᱟᱴ ᱯᱟᱛᱟ ᱡᱟᱦᱟᱸ ᱠᱚᱨᱮᱜ ᱚᱨᱜᱮᱥᱴᱨᱟ ᱦᱩᱭᱩᱜ ᱠᱟᱱᱟ ᱚᱸᱰᱮ ᱫᱚ ᱟᱭᱩ ᱦᱚᱲ ᱠᱚᱜᱮ ᱵᱮᱥᱤ ᱦᱟᱺᱰᱤ ᱯᱟᱹᱣᱨᱟᱹ ᱠᱚᱠᱚ ᱟᱠᱷᱨᱤᱧ ᱮᱫᱟ, ᱛᱟᱦᱚᱞᱮ ᱡᱚᱠᱷᱚᱱ ᱠᱚᱭᱮᱠ ᱡᱚᱱ ᱠᱩᱞᱤ ᱵᱟᱲᱟ ᱦᱩᱭ ᱠᱟᱱᱟ ᱡᱮ ᱡᱮᱦᱮᱛᱩ, ᱟᱯᱮ ᱨᱮᱱ ᱚᱲᱟᱜ ᱨᱮᱱ ᱦᱚᱲ ᱢᱮᱱᱟᱭ ᱛᱟᱯᱮᱭᱟᱭ ᱵᱟᱵᱟ ᱦᱚᱲ ᱢᱮᱱᱟᱭᱟ ᱛᱟᱦᱞᱮ ᱟᱯᱮ ᱱᱤᱭᱟᱹ ᱠᱚᱨᱮ ᱪᱮᱫᱟᱜ ᱦᱟᱺᱰᱤ ᱯᱟᱹᱣᱨᱟᱹ ᱟᱹᱷᱨᱤᱧ ᱯᱮ ᱟᱹᱜᱩᱭᱮᱫᱟ, ᱛᱚ ᱠᱤᱪᱷᱩ ᱡᱟᱭᱜᱟ ᱨᱮ ᱱᱤᱝᱠᱮ ᱩᱛᱛᱚᱨ ᱠᱚ ᱮᱢ ᱠᱟᱫᱟ ᱡᱮ, ᱩᱱᱠᱩ ᱟᱹᱰᱤ ᱜᱟᱱ ᱜᱮ ᱠᱟᱹᱢᱤ ᱥᱟᱶ ᱡᱩᱠᱛᱚ ᱵᱟᱹᱱᱩᱜ ᱠᱚᱣᱟ, ᱢᱟᱱᱮ ᱥᱚᱝᱥᱟᱨ ᱪᱟᱞᱟᱣᱵᱚᱱ ᱡᱮ ᱴᱟᱠᱟ ᱵᱚᱱ ᱨᱳᱡᱽᱜᱟᱨᱟ ᱥᱮᱨᱚᱠᱚᱢ ᱪᱤᱱᱛᱟᱹ ᱵᱷᱟᱵᱱᱟ ᱦᱚᱸ ᱵᱟᱝ ᱛᱟᱦᱮᱱ, ᱛᱟᱠᱚᱣᱟ ᱟᱨ ᱟᱹᱰᱤ ᱦᱚᱲᱜᱮ ᱮᱢᱱᱤ ᱧᱩ ᱵᱟᱛᱟᱞ ᱠᱟᱛᱮ ᱠᱚ, ᱛᱟᱦᱮᱱᱟ ᱛᱟᱦᱞᱮ ᱥᱚᱝᱥᱟᱨ ᱪᱟᱞᱟᱣ ᱞᱟᱹᱜᱤᱫ ᱢᱤᱫᱴᱟᱝ ᱤᱱᱠᱟᱢ ᱫᱚ ᱫᱚᱨᱠᱟᱨ ᱛᱚ ᱵᱟᱫᱽᱫᱷᱚ ᱠᱟᱨᱛᱮ ᱟᱞᱮ, ᱦᱟᱺᱰᱤ ᱯᱟᱹᱣᱨᱟᱹ ᱟᱹᱠᱷᱨᱤᱧ ᱠᱟᱛᱮᱫ ᱢᱟᱱᱮ ᱟᱠᱷᱨᱤᱧ ᱠᱟᱛᱮᱫ ᱥᱚᱝᱥᱟᱨ ᱪᱟᱞᱟᱣ ᱩᱫᱽᱫᱮᱥᱥᱚ ᱞᱟᱹᱜᱤᱫ ᱜᱮ ᱟᱞᱮ, ᱱᱤᱭᱟᱹ ᱠᱚᱨᱮ ᱞᱮ ᱟᱠᱷᱨᱤᱧ ᱜᱮᱭᱟ ᱱᱤᱝᱟᱹ ᱦᱚᱸ ᱢᱟᱱᱮ ᱟᱸᱚᱢ ᱵᱟᱲᱟ ᱦᱩᱭ ᱟᱠᱟᱱᱟ, ᱱᱤᱭᱟᱹ ᱵᱮᱯᱟᱨ ᱨᱮ ᱪᱮᱫ ᱵᱤᱱ ᱢᱚᱱᱮ ᱜᱮᱭᱟ ᱟᱹᱵᱤᱱ
ᱦᱩᱸ ᱴᱷᱤᱠ ᱜᱮᱢ ᱞᱟᱹᱭ ᱠᱮᱫᱼᱟ ᱡᱟᱦᱟᱸᱢ ᱞᱟᱹᱭ ᱠᱮᱫᱼᱟ ᱴᱷᱤᱠ ᱜᱮᱢ ᱞᱟᱹᱭ ᱠᱮᱫᱟ, ᱠᱟᱨᱚᱱ ᱠᱚᱲᱟ ᱦᱚᱯᱚᱱ ᱥᱮ ᱵᱟᱵᱟ ᱦᱚᱲ ᱠᱚᱣᱟᱜ ᱤᱱᱠᱟᱢ ᱵᱟᱝ ᱠᱷᱟᱹᱛᱤᱨ ᱜᱮ ᱟᱹᱰᱤ ᱜᱟᱱ ᱡᱟᱭᱜᱟ ᱨᱮ ᱥᱮ ᱫᱤᱥᱚᱢ, ᱠᱚᱨᱮ ᱟᱛᱳ ᱠᱚᱨᱮ ᱧᱮᱞᱚᱜᱼᱟ, ᱵᱟᱫᱽᱫᱷᱚ ᱠᱟᱭᱛᱮ ᱟᱵᱚ ᱠᱩᱲᱤ ᱦᱚᱯᱚᱱ ᱥᱮ ᱟᱠᱚᱨᱮᱱ ᱚᱲᱟᱜ ᱦᱚᱲ ᱵᱮᱵᱽᱥᱟ ᱟᱵᱚᱣᱟᱜ ᱥᱟᱱᱛᱟᱲ ᱥᱚᱢᱟᱡᱽ ᱨᱮᱢᱟ ᱦᱟᱺᱰᱤ ᱯᱟᱹᱨᱣᱟᱹ ᱪᱷᱟᱹᱴᱤᱡ ᱠᱩᱲᱤ ᱦᱚᱯᱚᱱᱟᱜ ᱢᱟᱛᱚ ᱚᱱᱠᱟᱱ ᱪᱮᱫ ᱦᱚᱸ ᱵᱟᱹᱱᱩᱜ ᱟᱠᱟᱜᱼᱟ ᱚᱱᱟ ᱠᱷᱟᱹᱛᱤᱨ ᱦᱟᱺᱰᱤ ᱯᱟᱹᱨᱣᱟᱹ ᱫᱚ ᱡᱟᱹᱥᱛᱤ ᱠᱟᱭᱛᱮ ᱟᱹᱠᱷᱨᱤᱧ ᱜᱮᱭᱟ ᱠᱚ ᱢᱟᱱᱮ ᱵᱟᱵᱟ ᱦᱚᱲᱟᱜ ᱤᱱᱠᱟᱢ ᱵᱟᱝ ᱠᱷᱟᱹᱛᱤᱨ ᱜᱮ, ᱚᱱᱟ ᱠᱷᱟᱹᱛᱤᱨ ᱜᱮ ᱟᱹᱞᱤᱧᱟᱜ ᱢᱮᱱ ᱞᱮᱠᱟ ᱛᱮᱫᱚ ᱵᱟᱵᱟ ᱦᱚᱲ ᱡᱮ ᱡᱟᱦᱟᱱᱟᱜ ᱠᱟᱹᱢᱤ ᱨᱮ ᱡᱚᱯᱲᱟᱣ ᱞᱮᱱᱠᱷᱟᱱ ᱱᱟᱯᱟᱭ ᱠᱚᱜᱼᱟ ᱠᱟᱨᱚᱱ ᱠᱚᱲᱟ ᱦᱚᱯᱚᱱ ᱡᱩᱫᱤ ᱪᱮᱫ ᱦᱚᱸ ᱵᱟᱭ ᱠᱟᱹᱢᱤᱭᱟ ᱠᱩᱲᱤ ᱦᱚᱯᱚᱱ ᱛᱚ ᱵᱟᱫᱽᱫᱷᱚ ᱠᱟᱭᱛᱮ ᱡᱟᱦᱟᱱᱟᱜ ᱠᱟᱹᱢᱤ ᱦᱩᱭᱩᱜ ᱛᱟᱭᱟ,
ᱦᱮᱸ ᱢᱟᱱᱮ ᱡᱟᱦᱟᱸᱭ ᱠᱚᱲᱟ ᱦᱚᱯᱚᱱ ᱢᱮᱱᱟᱭ ᱵᱟᱵᱟ ᱦᱚᱲ ᱠᱚ ᱢᱮᱱᱟᱜ ᱠᱚ ᱩᱱᱠᱩ ᱱᱤᱛᱚᱜ ᱢᱤᱫᱴᱟᱝ ᱠᱟᱹᱢᱤ ᱫᱚ ᱫᱚᱨᱠᱟᱨ ᱥᱚᱝᱥᱟᱨ ᱪᱟᱞᱟᱣ ᱞᱟᱹᱜᱤᱫ ᱢᱤᱫ ᱢᱤᱫᱴᱟᱝ ᱩᱯᱟᱨᱡᱚᱱ ᱫᱚ ᱟᱢᱟᱜ ᱫᱚᱨᱠᱟᱨ, ᱠᱟᱨᱚᱱ ᱮᱴᱟᱜ ᱠᱟᱥᱴ ᱨᱮ ᱧᱮᱞᱚᱜ ᱜᱮ ᱵᱟ ᱮᱴᱟᱜ ᱪᱷᱟᱹᱛᱤᱠ ᱠᱚ ᱧᱮᱞᱚᱜ ᱜᱮ ᱩᱱᱠᱩ ᱠᱤᱱᱛᱩ ᱟᱭᱳ ᱦᱚᱲ ᱩᱱᱠᱩ ᱫᱚ ᱚᱱᱠᱟ ᱫᱚ ᱵᱮᱥᱤ ᱫᱚ ᱵᱟᱝᱠᱚ ᱠᱟᱹᱢᱤᱭᱟ ᱩᱱᱠᱩ ᱫᱚ ᱥᱟᱹᱨᱤ ᱥᱚᱝᱥᱟᱨ ᱨᱮ ᱤᱥᱤᱱ ᱵᱟᱥᱟᱝ, ᱡᱟ ᱜᱤᱫᱽᱨᱟᱹ ᱧᱮᱞ ᱚᱱᱟ ᱠᱚᱜᱮ ᱠᱚ ᱠᱟᱹᱢᱤᱭᱟ, ᱠᱤᱱᱛᱩ ᱟᱵᱚᱣᱟᱜ ᱥᱚᱢᱟᱡᱽ ᱨᱮᱜᱮ ᱵᱮᱥᱤ ᱧᱮᱞᱚᱜ ᱜᱮᱭᱟ ᱡᱮ ᱟᱭᱳ ᱦᱚᱲ ᱠᱚᱜᱮ ᱵᱮᱥᱤ ᱠᱚ ᱠᱷᱟᱴᱟᱜᱼᱟ ᱠᱟᱨᱚᱱ ᱱᱟᱢᱟᱞ ᱠᱚ ᱪᱟᱞᱟᱜ ᱠᱟᱱᱟ ᱦᱟᱱᱛᱮ ᱦᱩᱲᱩ ᱨᱚᱦᱚᱭ ᱦᱳᱲᱳ ᱤᱨ ᱢᱟᱱᱮ ᱮᱢᱱᱤ ᱠᱟᱹᱢᱤ ᱠᱚ ᱵᱮᱥᱤ ᱠᱚ ᱪᱟᱞᱟᱜ ᱜᱮᱭᱟ, ᱟᱨ ᱢᱟᱱᱮ ᱟᱭᱩ ᱵᱟᱵᱟ ᱦᱚᱲ ᱠᱚᱫᱚ ᱥᱮ ᱨᱚᱠᱚᱢ ᱫᱚ ᱵᱟᱝ, ᱠᱚ ᱠᱟᱹᱢᱤᱭ ᱜᱮᱭᱟ ᱠᱤᱱᱛᱩ ᱮᱴᱟᱜ ᱡᱟᱹᱛᱤ ᱠᱚᱫᱚ ᱩᱱᱠᱩ ᱵᱟᱵᱟ ᱦᱚᱲ ᱜᱮ ᱠᱟᱹᱢᱤ ᱨᱮᱠᱚ ᱡᱚᱲᱟᱣ ᱠᱚ ᱛᱟᱦᱮᱱᱟ ᱠᱤᱱᱛᱩ ᱩᱱᱠᱩ ᱟᱭᱳ ᱦᱚᱲ ᱠᱚᱫᱚ ᱵᱟᱝᱠᱚ ᱡᱚᱲᱟᱣ ᱠᱚᱣᱟ ᱢᱟᱱᱮ ᱵᱟᱝᱠᱚ ᱠᱩᱞ ᱠᱚᱣᱟ ᱦᱟᱱᱛᱮ ᱱᱟᱱᱛᱮ, ᱢᱟᱱᱮ ᱟᱵᱚᱣᱟᱜ ᱪᱤᱱᱛᱟᱹ ᱵᱷᱟᱵᱱᱟ ᱠᱟᱹᱴᱤᱡ ᱯᱟᱞᱴᱟᱣ ᱫᱚᱨᱠᱟᱨ ᱠᱟᱱᱟ,
ᱦᱮᱸ ᱴᱷᱤᱠ ᱜᱮ ᱢᱮᱱ ᱟᱠᱟᱫᱟ ᱚᱱᱟ ᱫᱚ ᱱᱚᱜᱼᱚᱭ ᱡᱮ, ᱠᱚᱢ ᱵᱚᱭᱚᱥ ᱨᱮᱠᱚ ᱵᱟᱯᱞᱟᱜ ᱠᱟᱱᱟ ᱯᱚᱨᱮ ᱛᱮ ᱪᱮᱫ ᱞᱮᱠᱟ ᱛᱮ, ᱥᱚᱝᱥᱟᱨ ᱪᱟᱞᱟᱣ ᱦᱩᱭᱩᱜᱼᱟ ᱥᱮ ᱪᱮᱫ ᱞᱮᱠᱟ ᱛᱮ ᱤᱱᱠᱟᱢ ᱦᱩᱭᱩᱜᱼᱟ? ᱚᱱᱟ ᱫᱚ ᱟᱫᱚ ᱩᱱᱠᱩᱣᱟᱜ ᱫᱟᱭᱵᱷᱟᱨ ᱫᱚ ᱵᱟᱝ ᱛᱟᱦᱮᱱ ᱠᱟᱱᱟ᱾ ᱱᱤᱛᱚᱜ ᱡᱟᱦᱟᱸ ᱧᱮᱞᱚᱜ ᱠᱟᱱᱟ ᱫᱤᱥᱚᱢ ᱨᱮ ᱦᱚᱸ ᱚᱱᱠᱟ ᱯᱚᱡᱤᱥᱚᱱ ᱨᱮᱜᱮ ᱢᱮᱱᱟᱜ ᱟᱠᱟᱫ ᱠᱟᱨᱚᱱ ᱠᱟᱹᱴᱤᱡ-ᱠᱟᱹᱴᱤᱡ ᱨᱮᱜᱮ ᱠᱚ ᱵᱟᱯᱞᱟᱜ ᱠᱟᱱᱟ ᱟᱨ ᱯᱚᱨᱮ ᱛᱮ ᱩᱱᱠᱩᱣᱟᱜ ᱵᱷᱚᱵᱤᱥᱥᱚᱛ ᱪᱤᱠᱟᱹᱜᱼᱟ? ᱩᱱᱠᱩ ᱦᱚᱸ ᱱᱮᱛᱟᱨ ᱡᱟᱦᱟᱸ ᱪᱟᱞᱩ ᱟᱠᱟᱱᱟ ᱡᱮ ᱜᱚᱜᱚ ᱦᱚᱲ ᱠᱚ ᱦᱟᱺᱰᱤ- ᱯᱟᱹᱣᱨᱟᱹ ᱟᱹᱠᱷᱚᱨᱤᱧ ᱮᱫᱟ ᱠᱚ ᱦᱟᱴ ᱯᱟᱛᱟ ᱨᱮ ᱫᱤᱱᱮ ᱛᱮ ᱩᱱᱠᱩᱣᱟᱜ ᱦᱚᱸ ᱮᱠᱤ ᱚᱵᱚᱥᱛᱟ ᱦᱩᱭᱩᱜᱼᱟ᱾ ᱚᱱᱟ ᱠᱷᱟᱹᱛᱤᱨ ᱟᱵᱚ ᱥᱚᱪᱮᱛᱚᱱ ᱦᱩᱭ ᱟᱵᱚᱣᱟ᱾ ᱡᱟᱛᱮ ᱠᱚᱢ ᱵᱚᱭᱚᱥ ᱨᱮ ᱠᱚᱲᱟ ᱜᱤᱫᱽᱨᱟᱹ ᱠᱚ ᱟᱞᱚ ᱠᱚ ᱵᱟᱯᱞᱟᱜ ᱢᱟ ᱥᱮ ᱠᱩᱲᱤ ᱜᱤᱫᱽᱨᱟᱹ ᱦᱚᱸ ᱟᱞᱚ ᱠᱚ ᱡᱟᱶᱟᱭᱚᱜ ᱢᱟ, ᱩᱱᱠᱩ ᱩᱯᱚᱡᱩᱠᱛᱤ ᱡᱚᱛᱚ ᱥᱚᱢᱚᱭ ᱨᱮᱜᱮ ᱥᱮᱪᱮᱫ ᱯᱟᱲᱦᱟᱣ ᱠᱟᱛᱮᱜ ᱵᱟᱯᱞᱟ ᱞᱮᱱᱠᱷᱟᱱ ᱱᱟᱯᱟᱭ ᱠᱚᱜᱼᱟ᱾
ᱦᱮᱸ ᱛᱟᱯᱚᱨᱮ ᱱᱮᱛᱟᱨ ᱧᱮᱞᱚᱜ ᱠᱟᱱᱟ, ᱡᱟᱦᱟᱸᱭ ᱢᱟᱱᱮ ᱜᱤᱫᱽᱨᱟᱹ ᱠᱚ ᱢᱮᱱᱟᱜ ᱠᱚᱣᱟ᱾ ᱠᱚᱢ ᱵᱚᱭᱮᱥ ᱠᱚᱲᱟ ᱜᱤᱫᱽᱨᱟᱹ ᱠᱩᱲᱤ ᱜᱤᱫᱽᱨᱟᱹ ᱢᱟᱱᱮ ᱱᱮᱛᱟᱨ ᱢᱟᱱᱮ ᱢᱟᱱᱟᱣ ᱵᱟᱛᱟᱣ ᱡᱤᱱᱤᱥ ᱴᱟᱜ ᱜᱮ ᱪᱟᱵᱟ ᱦᱤᱡᱩᱜ ᱠᱟᱱᱟ᱾ ᱞᱟᱦᱟᱛᱮ ᱡᱮᱢᱚᱱ ᱦᱚᱭᱛᱚ ᱡᱟᱦᱟᱸ ᱨᱮ ᱠᱟᱹᱴᱤᱡ ᱜᱤᱫᱽᱨᱟᱹ ᱠᱚ ᱢᱮᱱᱟᱜ ᱠᱚᱣᱟ, ᱚᱸᱰᱮ ᱡᱩᱫᱤ ᱵᱚᱲᱚ ᱦᱚᱲᱮ ᱛᱟᱦᱮᱱᱟ ᱟᱠᱚ ᱠᱷᱚᱱ ᱛᱟᱦᱚᱞᱮ ᱢᱤᱫᱴᱟᱝ ᱢᱟᱱᱟᱣ ᱵᱟᱛᱟᱣ ᱛᱟᱦᱮᱱ ᱛᱮ, ᱢᱟᱱᱮ ᱡᱟᱦᱟᱱᱟᱜ ᱠᱟᱛᱷᱟ ᱠᱚ ᱦᱚᱛᱟᱴ ᱠᱚᱨᱮ ᱫᱚ ᱵᱟᱝ ᱠᱚ ᱞᱟᱹᱭᱟ᱾ ᱛᱟᱦᱮᱸᱜ ᱥᱮᱨᱚᱠᱚᱢ ᱟᱹᱛᱩ ᱨᱮᱱ ᱦᱚᱸ ᱵᱟᱝ ᱠᱚ ᱠᱚᱨᱟᱣᱮᱫ ᱛᱟᱦᱮᱸ᱾ ᱱᱮᱛᱟᱨ ᱫᱚ ᱤᱥᱠᱩᱞ ᱠᱚᱞᱮᱡᱽ ᱠᱚᱨᱮ ᱦᱚᱸ ᱢᱟᱱᱮ ᱢᱟᱪᱮᱫ ᱜᱚᱝᱠᱮ ᱠᱚ ᱥᱮ ᱥᱤᱨᱤᱯ ᱚᱭᱨᱚᱠᱚᱢ ᱫᱚ ᱵᱟᱝ ᱠᱚ ᱢᱟᱱᱟᱣᱮᱫ ᱠᱚᱣᱟ᱾ ᱦᱚᱭᱛᱳ ᱡᱟᱦᱟᱱᱮ ᱮᱜᱮᱨ ᱠᱮᱫ ᱮᱭᱟ ᱡᱮ ᱠᱚᱲᱟ ᱵᱟᱢ ᱫᱟᱲᱮ ᱟᱠᱟᱫᱟ, ᱩᱱᱤ ᱡᱩᱫᱤ ᱛᱚᱠᱷᱚᱱ ᱤᱥᱠᱩᱞ ᱪᱷᱩᱴᱤ ᱠᱟᱛᱮ ᱨᱟᱥᱛᱟ ᱛᱮ ᱯᱟᱨᱚᱢᱚᱜᱼᱟᱭ ᱩᱱᱤ ᱟᱫᱚ ᱧᱮᱞᱚᱜ ᱠᱟᱱᱟ ᱵᱤᱵᱷᱤᱱᱱᱚ ᱨᱚᱠᱚᱢᱮ ᱮᱜᱮᱨ ᱟᱫᱮᱭᱟ᱾ ᱚᱱᱟ ᱥᱚᱢᱯᱚᱨᱠᱚ ᱱᱮᱛᱟᱨ ᱥᱚᱢᱟᱡᱽ ᱠᱷᱚᱱ ᱜᱮ ᱪᱟᱵᱟᱜ ᱠᱟᱱᱟ᱾ ᱢᱟᱱᱮ ᱱᱤᱭᱟᱹ ᱛᱤᱱᱟᱹᱜ ᱴᱟᱜ ᱵᱮᱱ ᱢᱚᱱᱮᱭᱟ ᱱᱤᱭᱟᱹ ᱵᱷᱟᱜᱮ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ?
ᱦᱮᱸ ᱟᱹᱞᱤᱧᱟᱜ ᱢᱮᱱ ᱞᱮᱠᱟ ᱛᱮᱦᱚᱸ ᱱᱚᱣᱟ ᱫᱚ ᱵᱟᱲᱤᱡ ᱦᱩᱭᱩᱜ ᱠᱟᱱᱟ, ᱪᱮᱫᱟᱜ ᱥᱮ ᱩᱱ ᱫᱤᱱ ᱫᱚ ᱧᱮᱞ ᱟᱠᱟᱱᱟ, ᱟᱹᱰᱤᱜᱟᱱ ᱢᱟᱱᱟᱣ ᱵᱟᱛᱟᱣ ᱛᱟᱦᱮᱸ ᱠᱟᱱᱟ ᱠᱤᱱᱛᱩ ᱱᱮᱛᱟᱨ ᱨᱮᱱ ᱜᱤᱫᱽᱨᱟᱹ ᱫᱚ ᱚᱱᱠᱟ ᱢᱟᱱᱟᱣ ᱵᱟᱛᱟᱣ ᱦᱚᱸ ᱵᱟᱝ ᱠᱚ ᱢᱟᱱᱟᱣ ᱵᱟᱛᱟᱣᱮᱫ ᱠᱚᱣᱟ ᱟᱨ ᱡᱟᱦᱟᱸ ᱵᱤᱱ ᱞᱟᱹᱭ ᱠᱮᱫᱼᱟ᱾ ᱴᱷᱤᱠ ᱜᱮ ᱵᱤᱱ ᱞᱟᱹᱭ ᱠᱮᱫᱟ᱾ ᱡᱮ ᱚᱱᱮ ᱢᱟᱪᱮᱫ ᱜᱚᱝᱠᱮ ᱱᱤᱭᱟᱹ ᱡᱟᱦᱟᱸᱭ ᱢᱮᱛᱟ ᱫᱮᱭᱟ ᱯᱚᱨᱮ ᱛᱮ ᱩᱱᱤ ᱱᱤᱭᱟᱹ ᱜᱮ ᱟᱹᱰᱤ ᱨᱚᱠᱚᱢ ᱠᱟᱛᱷᱟ ᱠᱚ ᱜᱟᱞᱢᱟᱨᱟᱣᱟ ᱥᱮ ᱩᱱᱤ ᱱᱤᱭᱮ ᱛᱮ ᱟᱹᱰᱤ ᱨᱚᱠᱚᱢ ᱵᱟᱹᱲᱤᱡ ᱠᱟᱛᱷᱟ ᱠᱚ ᱞᱟᱹᱭᱟ ᱚᱱᱟ ᱫᱚ ᱮᱠᱪᱩᱞᱤ ᱠᱷᱟᱨᱟᱯ ᱠᱚ ᱞᱟᱹᱭᱮᱜᱼᱟ ᱩᱱᱠᱩ ᱢᱟᱪᱮᱫ ᱜᱚᱢᱠᱮ ᱫᱚ ᱟᱵᱚ ᱥᱤᱠᱷᱱᱟᱹᱛ ᱞᱟᱹᱜᱤᱫ ᱜᱮ ᱡᱟᱦᱟᱱᱟᱜ ᱠᱚ ᱞᱟᱹᱭᱟ ᱥᱤᱠᱷᱱᱟᱹᱛ ᱞᱟᱹᱜᱤᱫ ᱜᱮ ᱠᱤᱱᱛᱩ ᱩᱱᱠᱩ ᱵᱤᱨᱩᱫ ᱨᱮ ᱚᱱᱠᱟ ᱞᱟᱹᱭ ᱫᱚ ᱩᱪᱤᱛ ᱵᱟᱝ ᱠᱟᱱᱟ᱾ ᱡᱮᱢᱚᱱ ᱚᱲᱟᱜ ᱨᱮᱦᱚᱸ ᱧᱮᱞ ᱠᱚᱢ ᱜᱚᱜᱚ-ᱵᱟᱵᱟ ᱫᱚ ᱟᱵᱚ ᱵᱷᱟᱹᱜᱤ ᱞᱟᱹᱜᱤᱫ ᱜᱮ ᱡᱟᱦᱟᱱᱟᱜ ᱞᱟᱹᱭᱟ ᱠᱤᱱᱛᱩ ᱩᱱᱤ ᱵᱤᱥᱚᱭ ᱛᱮᱫᱚ ᱚᱱᱠᱟ ᱵᱟᱵᱚᱱ ᱞᱟᱹᱭ ᱠᱮᱭᱟ᱾ ᱢᱮᱱᱠᱷᱟᱱ ᱤᱥᱠᱩᱞ ᱞᱟᱹᱜᱤᱫ ᱡᱚᱠᱷᱚᱱ ᱢᱟᱪᱮᱫ ᱜᱚᱢᱠᱮ ᱥᱮ ᱢᱟᱪᱮᱛᱟᱹᱱᱤ ᱠᱚ ᱟᱵᱚ ᱚᱱᱠᱟ ᱠᱚ ᱢᱮᱛᱟ ᱵᱚᱱᱟ ᱠᱤᱱ ᱠᱤᱱᱛᱩ ᱩᱱᱠᱩ ᱵᱤᱥᱚᱭ ᱛᱮ ᱪᱮᱫᱟᱜ ᱱᱚᱝᱠᱟ ᱵᱚ ᱢᱮᱱᱟ᱾ ᱚᱱᱟ ᱠᱷᱟᱹᱛᱤᱨ ᱤᱧᱟᱹᱜ ᱢᱮᱱ ᱫᱚ ᱚᱱᱟ ᱫᱚ ᱵᱟᱹᱲᱤᱡ ᱜᱮ ᱦᱩᱭᱩᱜ ᱠᱟᱱᱟ᱾
ᱦᱮᱸ᱾ ᱥᱮᱭ ᱡᱚᱱᱱᱚ ᱠᱟᱹᱴᱤᱡ ᱢᱟᱱᱮ ᱥᱤᱠᱠᱷᱟ ᱵᱮᱵᱚᱥᱛᱷᱟ ᱦᱚᱸ, ᱢᱟᱱᱮ ᱫᱩᱨᱵᱚᱞ ᱪᱟᱞᱟᱜ ᱠᱟᱱᱟ᱾ ᱢᱟᱱᱮ ᱢᱟᱪᱮᱫ ᱜᱚᱝᱠᱮ ᱠᱚᱦᱚᱸ ᱟᱫᱚ ᱡᱳᱨ ᱢᱩᱥᱠᱤᱞ ᱵᱟᱝᱠᱚ ᱢᱮᱛᱟ ᱠᱚᱣᱟ ᱢᱟᱱᱮ ᱫᱟᱞ ᱦᱚᱸ ᱵᱟᱝ ᱠᱚ ᱫᱟᱞ ᱠᱚᱣᱟ᱾ ᱵᱟᱠᱷᱟᱱ ᱞᱟᱦᱟ ᱛᱮᱱᱟᱜ ᱤᱥᱠᱩᱞ ᱠᱚᱨᱮᱢ ᱪᱟᱞᱟᱣ ᱞᱮᱱᱠᱷᱟᱱ ᱟᱢ ᱡᱩᱫᱤ ᱯᱟᱲᱦᱟᱣ ᱠᱚ ᱵᱟᱢ ᱫᱟᱲᱮᱭᱟᱜ ᱠᱮᱭᱟ᱾ ᱠᱤᱱᱛᱩ ᱵᱷᱟᱹᱜᱮ ᱠᱚ ᱫᱟᱞ ᱛᱟᱦᱮᱸᱫ ᱫᱟᱞ ᱨᱮᱦᱚᱸ ᱚᱲᱟᱜ ᱦᱚᱲ ᱥᱮᱨᱚᱠᱚᱢ ᱵᱟᱝᱠᱚ ᱠᱚᱢᱯᱞᱮᱱ ᱠᱮᱭᱟ ᱵᱚᱨᱚᱝ ᱠᱚ ᱞᱟᱹᱭ ᱠᱮᱭᱟ ᱡᱮ ᱡᱩᱫᱤ ᱵᱟᱭ ᱯᱷᱟᱲᱟᱜ ᱵᱷᱟᱜᱮ ᱴᱷᱤᱠ ᱟᱨ ᱵᱮᱥᱤ ᱠᱟᱨ ᱛᱮ ᱥᱟᱥᱚᱱᱮᱯᱮ᱾ ᱟᱨ ᱱᱮᱛᱟᱨ ᱡᱩᱫᱤ ᱜᱤᱫᱽᱨᱟᱹ ᱠᱟᱹᱴᱤᱡ ᱮᱢ ᱫᱟᱞ ᱠᱚᱣᱟ᱾ ᱢᱟᱱᱮ ᱚᱲᱟᱜ ᱦᱚᱲ ᱠᱚ ᱞᱟᱹᱭᱟ ᱡᱮ ᱪᱮᱫᱟᱜ ᱮᱢ ᱫᱟᱞ ᱠᱮᱫᱮᱭᱟ?
ᱦᱮᱸ ᱦᱮᱸ, ᱴᱷᱤᱠ ᱜᱮᱢ ᱞᱟᱹᱭ ᱟᱠᱟᱫᱟ᱾ ᱵᱟᱵᱟ ᱠᱚᱴᱷᱮᱱ ᱟᱸᱡᱚᱢ ᱦᱩᱭ ᱟᱠᱟᱱᱟ ᱡᱮ ᱥᱮᱫᱟᱭ ᱫᱚ ᱚᱱᱠᱟ ᱜᱮ ᱫᱚᱢᱮ ᱠᱚ ᱫᱟᱞᱮᱫ ᱠᱚ ᱛᱟᱦᱮᱸᱫ ᱟᱨ ᱚᱱᱟ ᱠᱷᱟᱹᱛᱤᱨ ᱜᱮ ᱡᱮᱢᱚᱱ ᱥᱮᱵᱷᱮᱱ ᱮᱭᱤᱴ ᱠᱷᱚᱱ ᱜᱮ ᱟᱹᱰᱤ ᱜᱟᱱ ᱥᱮᱪᱮᱫ ᱠᱚ ᱧᱟᱢᱮᱫ ᱛᱟᱦᱮᱸᱫ᱾ ᱟᱨ ᱱᱮᱛᱟᱨ ᱜᱤᱫᱽᱨᱟᱹ ᱫᱚ ᱴᱮᱱ ᱵᱳᱨᱰ ᱯᱟᱥ ᱠᱟᱛᱮ ᱨᱮᱦᱚᱸ ᱥᱮ ᱟᱵᱚᱣᱟᱜ ᱢᱟᱫᱽᱫᱷᱚᱢᱤᱠ ᱩᱪᱪᱚ ᱢᱟᱫᱽᱫᱷᱚᱢᱤᱠ ᱯᱟᱥ ᱠᱟᱛᱮ ᱨᱮᱦᱚᱸ ᱡᱟᱦᱟᱸ ᱩᱱᱫᱤᱱ ᱯᱟᱲᱦᱟ ᱟᱨ ᱱᱮᱛᱟᱨ ᱯᱟᱲᱦᱟᱣ ᱠᱷᱚᱱ ᱫᱚ ᱟᱹᱰᱤᱜᱟᱱ ᱛᱚᱯᱷᱟᱛ ᱚᱱᱟ ᱠᱷᱟᱹᱛᱤᱨ ᱜᱮ ᱧᱮᱞ ᱟᱠᱟᱱᱟ᱾
ᱟᱰᱤᱜᱟᱱ ᱛᱚᱯᱷᱟᱛ ᱢᱮᱱᱟᱜᱼᱟ ᱛᱚ, ᱱᱮᱛᱟᱨ ᱫᱚ ᱢᱟᱱᱮ ᱯᱟᱥ ᱯᱷᱮᱞ ᱵᱟᱱᱩᱜ ᱞᱮᱠᱟ ᱜᱮ ᱦᱩᱭᱩᱜ ᱠᱟᱱᱟ᱾ ᱢᱟᱫᱽᱫᱷᱚᱢᱤᱠ ᱯᱚᱨᱡᱚᱱᱛᱚ ᱯᱟᱥ ᱯᱷᱮᱞ ᱵᱟᱱᱩᱜ ᱞᱮᱠᱟᱜ ᱜᱮ ᱢᱮᱱᱟᱜᱼᱟ᱾ ᱛᱟᱯᱚᱨᱮ ᱱᱮᱛᱟᱨ ᱟᱰᱤ ᱜᱟᱱ ᱚᱲᱟᱜ ᱨᱮᱜᱮ ᱧᱮᱞᱚᱜ ᱠᱟᱱᱟ, ᱢᱟᱱᱮ ᱞᱟᱦᱟᱛᱮ ᱡᱮᱢᱚᱱ ᱢᱤᱫᱴᱟᱝ ᱯᱷᱮᱢᱮᱞᱤ ᱡᱚᱠᱷᱚᱱ ᱢᱤᱫ ᱥᱟᱶ ᱛᱮᱠᱚ ᱛᱟᱦᱮᱸᱱ ᱛᱟᱦᱮᱸᱡ, ᱯᱷᱳᱱ ᱴᱩᱱ ᱠᱚ ᱰᱤᱡᱤᱴᱮᱞ ᱠᱚ ᱵᱟᱝ ᱛᱟᱦᱮᱸᱡ ᱠᱟᱱᱟ, ᱛᱟᱦᱚᱞᱮ ᱡᱚᱢ ᱥᱚᱢᱚᱭ ᱵᱟ, ᱡᱮᱠᱳᱱᱳ ᱛᱟᱦᱚᱞᱮ ᱡᱚᱢ ᱥᱚᱢᱚᱡ ᱵᱟ ᱡᱮ ᱠᱳᱱᱳ ᱫᱚᱨᱠᱟᱨ ᱨᱮ ᱡᱚᱛᱚ ᱢᱤᱫ ᱥᱟᱶᱛᱮ ᱫᱩᱲᱩᱵ ᱠᱟᱛᱮᱜ ᱡᱮ ᱠᱳᱱᱳ ᱵᱤᱥᱚᱭ ᱨᱮᱠᱚ ᱟᱞᱳᱪᱚᱱᱟᱭ ᱛᱟᱦᱮᱸᱜ᱾ ᱟᱨ ᱱᱮᱛᱟᱨ ᱚᱱᱟ ᱠᱚᱢᱤᱱᱤᱠᱮᱥᱮᱱ ᱢᱟᱱᱮ ᱜᱮ ᱟᱹᱰᱤ ᱴᱟᱜ ᱜᱮᱯᱚᱜ ᱠᱟᱱᱟ᱾ ᱱᱮᱛᱟᱨ ᱧᱮᱞᱚᱜ ᱠᱟᱱᱟ ᱡᱮ ᱦᱚᱭᱛᱚ ᱟᱭᱳ ᱵᱟᱵᱟ ᱛᱟᱠᱤᱱ ᱢᱮᱱᱟᱜ ᱠᱤᱱᱟ ᱩᱝᱠᱤᱱ ᱵᱟᱨ ᱦᱚᱲ ᱵᱟᱨᱭᱟ ᱯᱷᱳᱱ ᱟᱛᱮᱜ ᱟᱞᱟᱫᱟ ᱠᱤᱱ ᱫᱩᱲᱩᱵ ᱠᱟᱱᱟ᱾ ᱡᱟᱦᱟᱭ ᱵᱟᱨ ᱦᱚᱲ ᱵᱟᱨᱮᱭᱟ ᱯᱷᱳᱱ ᱟᱛᱮᱜ ᱟᱠᱟᱫᱟ ᱠᱤᱱ ᱫᱩᱲᱩᱵ ᱠᱟᱱᱟ, ᱡᱮ ᱜᱤᱫᱽᱨᱟᱹ ᱠᱚ ᱢᱮᱱᱟᱜ ᱠᱚᱣᱟ ᱩᱱᱠᱩ ᱦᱚᱸ ᱯᱷᱳᱱ ᱟᱛᱮ ᱟᱞᱟᱫᱟ ᱡᱟᱭᱜᱟ ᱨᱮᱠᱚ ᱫᱩᱲᱩᱵ ᱠᱟᱱᱟ᱾ ᱛᱟᱦᱚᱞᱮ ᱢᱮᱫᱴᱟᱝ ᱟᱭᱳ ᱵᱟᱵᱟ ᱥᱟᱶ ᱚᱱᱟ ᱥᱚᱢᱯᱚᱨᱠᱚ ᱨᱮ ᱰᱤᱥᱴᱮᱱᱥ ᱨᱮ ᱛᱤᱸᱜᱩᱱ ᱠᱟᱱᱟ, ᱢᱟᱱᱮ ᱠᱤᱪᱷᱩ ᱡᱟᱭᱜᱟ ᱨᱮ ᱱᱤᱭᱟᱹ ᱧᱮᱞᱚᱜ ᱠᱟᱱᱟ᱾
ᱦᱮᱸ ᱦᱮᱸ ᱴᱷᱤᱠ ᱮᱢ ᱞᱟᱹᱭ ᱠᱮᱫᱟ, ᱚᱱᱟ ᱯᱷᱳᱱ ᱠᱷᱟᱛᱤᱨ ᱦᱚᱸ ᱚᱝᱠᱟ ᱟᱹᱰᱤ ᱜᱟᱱ ᱢᱟᱱᱮ ᱯᱷᱳᱱ ᱫᱚ ᱵᱷᱟᱜᱮ ᱫᱚ ᱵᱷᱟᱜᱤ ᱜᱮᱭᱟ ᱢᱮᱱᱠᱷᱟᱱ ᱱᱚᱜᱼᱚᱭ ᱡᱮ ᱡᱟᱨ ᱡᱮᱢᱚᱱ, ᱡᱚᱢ ᱥᱚᱢᱚᱭ ᱨᱮ ᱠᱤᱱᱵᱟ ᱚᱲᱟᱜ ᱠᱚᱨᱮ ᱡᱟᱦᱟᱸᱱᱟᱜ ᱜᱮ, ᱦᱟᱱᱤ ᱢᱤᱫ ᱥᱮᱫ ᱨᱮ ᱱᱟᱹᱭ ᱢᱤᱫ ᱥᱮᱫ ᱨᱮ ᱚᱱᱟ ᱫᱚ ᱵᱟᱝ ᱡᱩᱛᱩᱜ ᱠᱟᱱᱟ᱾
ᱛᱟᱨᱯᱚᱨᱮ ᱟᱹᱰᱤ ᱠᱟᱹᱴᱤᱡ ᱜᱤᱫᱽᱨᱟᱹ ᱜᱮ ᱢᱮᱱᱟᱜ ᱠᱚᱣᱟ, ᱡᱟᱦᱟᱸᱭ ᱟᱹᱰᱤ ᱜᱮ ᱵᱟᱪᱪᱟᱜ ᱢᱟᱱᱮ ᱫᱟᱠᱟ ᱦᱚᱭᱛᱳ ᱵᱟᱝ ᱠᱚ ᱡᱚᱢ ᱞᱟᱹᱜᱤᱫᱚᱜ ᱠᱟᱱᱟ, ᱡᱮᱢᱚᱱ ᱯᱷᱳᱱ, ᱯᱷᱳᱱᱮ ᱧᱮᱞᱟᱭ ᱟᱨ ᱫᱟᱠᱟᱭ ᱡᱚᱢᱟ ᱟᱫᱟ ᱯᱷᱳᱱ ᱡᱩᱫᱤ ᱵᱟᱢ ᱮᱢᱟᱭᱟ ᱨᱟᱜᱟᱭ᱾ ᱛᱟᱦᱚᱞᱮ ᱠᱟᱹᱴᱤᱡ ᱠᱷᱚᱱ ᱚᱱᱟ ᱚᱵᱷᱟᱥ ᱟᱹᱰᱤ ᱴᱟᱜ ᱜᱮ ᱵᱟᱲᱤᱡᱚᱜ ᱠᱟᱱᱟ, ᱟᱹᱰᱤ ᱯᱷᱮᱢᱮᱞᱤ ᱜᱮ ᱱᱤᱝᱠᱟᱹ ᱢᱮᱱᱟᱜ ᱠᱚᱣᱟ᱾ ᱡᱮ ᱜᱤᱫᱽᱨᱟᱹ ᱫᱟᱠᱟ ᱡᱚᱢ ᱥᱚᱢᱚᱭ ᱨᱟᱜᱫᱟ ᱛᱟᱦᱚᱞᱮ ᱯᱷᱳᱱ ᱠᱟᱹᱴᱤᱡ ᱤᱧ ᱥᱳᱨᱟᱭ ᱜᱮ ᱮᱰᱸᱮ ᱠᱷᱟᱱ ᱫᱟᱠᱟᱭ ᱡᱚᱢ ᱮᱫᱟ, ᱛᱟᱦᱚᱞᱮ ᱠᱟᱹᱴᱤᱡ ᱠᱷᱚᱱ ᱩᱱᱤᱭᱟᱜ ᱫᱚ ᱯᱷᱳᱱ ᱨᱮ ᱱᱮᱥᱟ ᱨᱮᱢ ᱡᱩᱠᱛᱚᱭ ᱠᱟᱱᱟ, ᱩᱱᱤ ᱡᱚᱠᱷᱚᱱ ᱫᱷᱤᱨᱮ ᱫᱷᱤᱨᱮ ᱵᱚᱲᱚᱜ ᱠᱟᱱᱟ᱾ ᱩᱱᱤᱭᱟᱜ ᱯᱷᱳᱱ ᱱᱮᱥᱟ ᱠᱷᱚᱱ ᱛᱳᱫ ᱠᱤᱱᱛᱩ ᱟᱹᱰᱤ ᱜᱮ ᱠᱚᱴᱷᱤᱱᱚᱜᱼᱟ᱾
ᱦᱮᱸ ᱦᱮᱸ ᱱᱚᱣᱟ ᱫᱚ ᱮᱠᱫᱚᱢ ᱴᱷᱤᱠ ᱜᱮᱢ ᱧᱮᱞ ᱞᱟᱹᱭ ᱟᱠᱟᱫᱟ, ᱟᱞᱮ ᱥᱮᱫ ᱨᱮᱦᱚᱸ ᱚᱝᱠᱟ ᱟᱹᱰᱤᱜᱟᱱ ᱡᱟᱭᱜᱟ ᱨᱮᱜᱮ ᱧᱮᱞ ᱟᱠᱟᱱᱟ, ᱢᱟᱱᱮ ᱠᱟᱹᱴᱤᱡ ᱜᱤᱫᱽᱨᱟᱹ ᱡᱮ ᱩᱱᱤ ᱥᱮᱨᱮᱧ ᱟᱸᱡᱚᱢᱟᱭ ᱠᱷᱟᱱ ᱜᱮ ᱛᱷᱤᱨᱚᱜᱼᱟᱭ, ᱠᱟᱹᱡ ᱠᱷᱚᱱ ᱜᱮ ᱱᱚᱜᱼᱚᱭ ᱡᱮ ᱠᱚ ᱚᱵᱷᱟᱥ ᱮᱜ ᱠᱚᱣᱟ, ᱩᱱᱤ ᱫᱚ ᱟᱫᱚ ᱮᱠᱫᱚᱢ ᱛᱤᱱ ᱪᱟᱨ ᱵᱚᱪᱷᱚᱨᱮ ᱦᱩᱭᱩᱜ ᱨᱮᱦᱚᱸ ᱚᱱᱟ ᱚᱵᱷᱟᱥ ᱠᱷᱚᱱ ᱫᱚ ᱟᱫᱚ ᱵᱟᱭ ᱩᱰᱩᱠ ᱫᱟᱲᱮᱭᱟᱜᱼᱟᱭ, ᱠᱟᱨᱚᱱ ᱩᱱᱤ ᱫᱚ ᱜᱤᱫᱽᱨᱟᱹ ᱠᱷᱚᱱ ᱜᱮᱢ ᱯᱟᱹᱨᱠᱟᱹᱣ ᱟᱠᱟᱫᱮᱭᱟ ᱯᱷᱩᱱ ᱥᱟᱵ ᱥᱮ ᱯᱷᱳᱱ ᱧᱮᱞ᱾ ᱚᱱᱟ ᱠᱷᱟᱹᱛᱤᱨ ᱜᱮ ᱤᱧᱟᱹᱜ ᱢᱮᱱ ᱞᱮᱠᱟ ᱛᱮᱫᱚ ᱡᱟᱦᱟᱸ ᱛᱤᱱᱟᱹᱜ ᱜᱮ ᱜᱤᱫᱽᱨᱟᱹ ᱠᱚ ᱨᱟᱜᱽ ᱥᱮ ᱨᱟᱜᱽ ᱨᱮᱦᱚᱸ ᱠᱚ ᱯᱷᱳᱱ ᱫᱚ ᱟᱞᱚ ᱵᱚᱱ ᱮᱢᱟ ᱠᱚᱢᱟ, ᱥᱮ ᱯᱷᱳᱱ ᱚᱵᱷᱟᱥ ᱠᱷᱚᱱ ᱫᱚ ᱥᱟᱺᱜᱤᱧ ᱨᱮᱵᱚ ᱫᱚᱦᱚ ᱠᱚᱢᱟ᱾
ᱦᱮᱸ, ᱛᱟᱯᱚᱨᱮ ᱛᱟᱪᱷᱟᱲᱟ ᱟᱞᱤᱧ ᱢᱚᱱᱮᱭᱟ ᱢᱤᱫᱴᱟᱝ ᱜᱤᱫᱽᱨᱟᱹ ᱩᱯᱚᱡᱩᱠᱛᱚ ᱵᱚᱭᱚᱥ ᱡᱚᱛᱚ ᱫᱤᱱ ᱵᱟᱝ ᱦᱳᱭᱳᱜ ᱠᱟᱱ ᱛᱟᱭᱟ ᱩᱱᱤᱭᱟᱜ ᱦᱟᱛᱨᱮ, ᱯᱷᱳᱱ ᱮᱢᱜᱮ ᱩᱪᱤᱛ ᱫᱚ ᱵᱟᱝ᱾ ᱦᱳᱭᱛᱳ ᱯᱷᱳᱱ ᱨᱮ ᱡᱟᱦᱟᱸᱱᱟᱜ ᱫᱚᱨᱠᱟᱨ ᱢᱮᱱᱟᱜ-ᱟ, ᱚᱲᱟᱜ ᱨᱮᱱᱟᱜ ᱡᱟᱦᱟᱸ ᱯᱷᱳᱱ ᱢᱮᱱᱟᱜ ᱚᱱᱟ ᱵᱤᱱ ᱮᱢᱟ ᱫᱮᱭᱟ ᱠᱟᱹᱢᱤ ᱥᱳᱢᱚᱭ᱾ ᱛᱚ ᱮᱴᱟᱜ ᱥᱚᱢᱚᱭ ᱫᱚ ᱮᱢ ᱫᱚ ᱩᱪᱤᱛ ᱫᱚ ᱵᱟᱝ ᱩᱯᱚᱡᱩᱠ ᱛᱚ ᱩᱱᱤᱭᱟᱜ ᱵᱚᱭᱮᱥ ᱦᱩᱭᱮᱱ ᱛᱟᱭᱟ, ᱛᱚᱠᱷᱚᱱ ᱯᱷᱳᱱᱮᱢ ᱮᱢᱟᱫᱮᱭᱟ ᱴᱷᱤᱠ ᱜᱮᱭᱟ᱾ ᱵᱟᱠᱷᱟᱱ ᱩᱱᱤ ᱟᱹᱨᱤ ᱵᱚᱭᱮᱥ ᱦᱩᱭᱩᱜ ᱛᱟᱭ, ᱩᱱᱤ ᱯᱷᱳᱱ ᱨᱮ ᱪᱮᱫ ᱮ ᱪᱤᱠᱟᱹᱭᱮᱫᱟᱭ ᱟᱹᱰᱤ ᱠᱤᱪᱷᱩ ᱪᱤᱱᱛᱟᱹ ᱵᱷᱟᱵᱱᱟ ᱵᱚᱞᱚᱱ ᱠᱟᱱᱟ, ᱟᱰᱤ ᱵᱟᱹᱲᱤᱡ ᱜᱟᱛᱮ ᱠᱚ ᱦᱤᱡᱩᱜ ᱠᱟᱱᱟ, ᱚᱱᱟ ᱠᱚ ᱟᱰᱤ ᱱᱚᱡᱚᱨ ᱮᱢ ᱫᱚᱨᱠᱟᱨ ᱠᱟᱱᱟ ᱜᱤᱫᱽᱨᱟᱹ ᱪᱮᱛᱟᱱ᱾
ᱦᱮᱸ ᱦᱮᱸ ᱚᱱᱟ ᱠᱷᱟᱹᱛᱤᱨ ᱜᱮ ᱯᱷᱳᱱ ᱠᱷᱟᱹᱛᱤᱨ ᱜᱮ ᱱᱚᱜ-ᱚᱭ ᱠᱚᱢ ᱵᱚᱭᱮᱥ ᱨᱮᱠᱚ ᱵᱟᱯᱞᱟᱜ ᱠᱟᱱᱟ᱾